ᱚᱻ ᱦᱮᱞᱳ ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ᱾
ᱦᱩᱸ ᱥᱟᱹᱜᱩᱱ ᱛᱟᱨᱟᱥᱤᱧ᱾
ᱦᱩᱸ ᱥᱟᱹᱜᱩᱱ ᱛᱟᱨᱟ ᱥᱤᱧ᱾
ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱵᱤᱱᱟᱜ ᱨᱚᱲ ᱟᱸᱡᱚᱢᱚᱜ ᱠᱟᱱᱟ᱾
ᱵᱮᱠᱜᱨᱟᱣᱩᱱᱰ ᱡᱩᱫᱤ ᱡᱟᱦᱟᱸᱱᱟᱜ ᱯᱨᱚᱵᱞᱮᱢ ᱦᱩᱭᱩᱜ ᱟ ᱞᱟᱹᱭ ᱵᱤᱱ, ᱡᱟᱦᱟᱸᱱᱟᱜ
ᱦᱩᱸ ᱦᱩᱸ ᱞᱟᱹᱭ ᱟᱞᱤᱧ ᱵᱷᱟᱹᱜᱮ ᱟᱡᱚᱢᱚᱜ ᱠᱟᱱᱟ ᱱᱤᱛᱚᱜ
ᱪᱮᱫ ᱠᱚ ᱪᱤᱠᱟᱹ ᱦᱩᱭᱩᱜ ᱠᱟᱱᱟ ᱛᱟᱦᱚᱞᱮ ᱱᱤᱛᱚᱜ ᱫᱚ?
ᱪᱤᱠᱮ ᱦᱚᱸ ᱵᱟᱝ ᱫᱩᱲᱩᱵ ᱵᱟᱲᱟ ᱦᱩᱭ ᱠᱟᱱᱟ᱾
ᱦᱩᱸ ᱡᱚᱢ ᱵᱟᱲᱟ ᱠᱚᱫᱚ ᱦᱩᱭ ᱟᱠᱟᱱᱟ?
ᱦᱩᱸ ᱡᱚᱢ ᱵᱟᱲᱟ ᱠᱚᱫᱚ ᱦᱩᱭ ᱠᱟᱱᱟ᱾
ᱦᱩᱻ
ᱟᱹᱵᱤᱱᱟᱜ ᱫᱚ?
ᱦᱮᱸ ᱦᱩᱭ ᱠᱟᱱᱟ ᱡᱚᱢ᱾
ᱛᱚ ᱜᱚᱢᱠᱮ ᱱᱤᱛᱚᱜ ᱫᱚ ᱪᱮᱫ ᱮᱰᱩᱠᱮᱥᱚᱱ ᱟᱹᱵᱤᱱᱟᱜ ᱪᱤᱠᱟ ᱫᱟᱵᱤᱱ ᱠᱟᱹᱢᱤ ᱵᱟᱲᱟᱭ ᱫᱟᱵᱤᱱ ᱥᱮ ᱯᱟᱲᱦᱟᱣᱟᱜ ᱠᱟᱱ ᱜᱮᱭᱟᱵᱤᱱ ᱱᱤᱛ?
ᱦᱩᱸ ᱟᱹᱞᱤᱧ ᱟᱹᱞᱤᱧ ᱫᱚ ᱱᱤᱛᱚᱜ ᱫᱚ ᱯᱟᱲᱦᱟᱜ ᱠᱟᱱᱟᱞᱤᱧ᱾
ᱚᱻ ᱛᱚ ᱚᱠᱟ ᱞᱟᱭᱤᱱ ᱛᱮᱵᱤᱱ ᱯᱟᱲᱦᱟᱜ ᱠᱟᱱᱟ ᱮᱢ ᱮ ᱠᱚᱵᱤᱱ ᱠᱚᱨᱟᱣ ᱮᱫᱟ ᱥᱮ? ᱥᱮ
ᱵᱟᱝ, ᱵᱟᱝ ᱮᱢ ᱮ ᱠᱚᱫᱚ ᱵᱟᱝ ᱮᱢᱱᱤ ᱤᱭᱟᱹ ᱠᱚᱞᱮᱡᱽ ᱠᱚᱨᱮ ᱦᱮᱡ ᱠᱟᱱᱟ ᱟᱭ ᱴᱤ ᱟᱭ,
ᱚᱻ
ᱟᱨ ᱟᱵᱤᱱ ᱫᱚ?
ᱟᱹᱞᱤᱧ ᱦᱚᱸ ᱱᱚᱣᱟ ᱠᱚᱞᱤᱧ ᱠᱚᱨᱟᱣ ᱫᱟ ᱯᱚᱞᱤᱴᱮᱠᱱᱤᱠ ᱠᱚ᱾
ᱛᱚ ᱜᱚᱝᱠᱮ ᱩᱸᱜ ᱨᱚᱦᱚᱭ ᱠᱚᱫᱚ ᱛᱤᱱᱟᱹᱜ ᱥᱟᱺᱜᱤᱧ ᱪᱟᱞᱟᱣ ᱱᱟ?
ᱩᱸ ᱨᱚᱦᱚᱭ ᱠᱚᱫᱚ ᱟᱹᱣᱨᱤ ᱦᱩᱭᱩᱜᱼᱟ, ᱛᱚᱞᱟ ᱛᱚᱞᱟ ᱜᱤᱰᱤ ᱦᱩᱭ ᱠᱟᱱᱟ᱾
ᱦᱩᱸ᱾
ᱛᱚ ᱱᱚᱝᱠᱟ ᱥᱮᱨᱢᱟ ᱦᱚᱸᱛᱚ ᱫᱟᱜ ᱦᱚᱛᱚ ᱚᱱᱠᱟ ᱵᱟᱝ ᱫᱟᱜ ᱡᱟᱹᱲᱤᱭ ᱫᱟᱭ᱾
ᱦᱮᱸ᱾
ᱚᱱᱟ ᱪᱤᱠᱟᱹ ᱛᱮ ᱤᱭᱟᱢᱟ ᱛᱚᱞᱟᱣ ᱜᱤᱰᱤ ᱦᱩᱭ ᱟᱠᱟᱱᱟ ᱤᱭᱟᱹ ᱠᱚ ᱪᱟᱥ ᱦᱩᱭ ᱞᱮᱱ ᱛᱟᱦᱮᱸᱼᱟ ᱛᱚ ᱠᱷᱚᱥᱞᱟ ᱠᱚ ᱚᱱᱟ ᱠᱚ ᱥᱟᱢᱴᱟ ᱵᱟᱲᱟ ᱦᱩᱭ ᱠᱟᱱᱟᱱᱟ᱾
ᱱᱤᱛ ᱫᱚ ᱛᱟᱦᱞᱮ ᱪᱮᱫ ᱯᱮ ᱪᱤᱠᱟᱹᱭ ᱫᱟ ᱤᱭᱟᱹ ᱠᱚ ᱠᱷᱚᱥᱞᱟ ᱠᱚᱯᱮ ᱤᱭᱟᱹᱭ ᱫᱟ?
ᱦᱮᱸ ᱠᱷᱚᱥᱞᱟ ᱠᱚ ᱤᱭᱟᱹ ᱫᱟᱞᱮ ᱛᱟᱥ ᱠᱮᱫᱟᱞᱮ ᱤᱭᱟᱹ ᱠᱚᱴᱟ
ᱚ ᱚᱻ ᱛᱚ ᱜᱚᱝᱠᱮ ᱤᱭᱟᱹ ᱦᱩᱲᱩ ᱫᱚ ᱡᱟᱦᱟᱸ ᱯᱮ ᱨᱚᱦᱚᱭᱟ,
ᱦᱮᱸ᱾
ᱦᱳᱲᱳ ᱫᱚ ᱱᱚᱣᱟ ᱥᱤᱞᱳ ᱢᱤᱞᱳ ᱫᱟᱜ ᱠᱚᱨᱮᱱᱟᱜ ᱫᱚ ᱪᱮᱫᱮᱠᱟ ᱱᱚᱣᱟ ᱥᱮᱨᱢᱟ ᱡᱟᱹᱲᱤ ᱛᱮ ᱥᱮ ᱱᱚᱣᱟ ᱥᱮᱞᱳ ᱛᱮ?
ᱥᱮᱞᱚ ᱛᱮᱫᱚ ᱟᱞᱮᱥᱮᱫ ᱫᱚ ᱥᱮᱞᱚ ᱫᱚ ᱠᱚᱢ ᱜᱮᱭᱟ, ᱢᱟᱱᱮ ᱡᱚᱛ ᱵᱮᱥᱤᱨ ᱵᱷᱟᱜᱽ ᱜᱮ ᱢᱟᱱᱮᱼᱼ ᱥᱮᱨᱢᱟ ᱡᱟᱨᱤ ᱨᱮᱱᱟᱜ ᱟᱥᱟᱼᱼ
ᱦᱚᱭ
ᱟᱞᱮᱥᱮᱫ ᱫᱚ ᱚᱱᱮ ᱥᱮᱞᱚ ᱠᱚᱫᱚ ᱥᱮᱨᱚᱠᱚᱢ ᱵᱟᱹᱱᱩᱜᱼᱟ, ᱢᱮᱱᱟᱜ ᱨᱮᱦᱚᱸ ᱠᱚᱢ᱾ ᱢᱟᱱᱮ ᱟᱞᱮᱭᱟᱜ ᱢᱟᱴᱷ ᱨᱮ ᱢᱟᱛᱨᱚ ᱢᱤᱫᱴᱟᱝ ᱜᱮ ᱢᱮᱱᱟᱜ ᱥᱮᱞᱳ, ᱚᱱᱟ ᱦᱚ ᱜᱚᱴᱟ ᱡᱟᱭᱜᱟ ᱫᱚ ᱵᱟᱝ ᱾ ᱢᱤᱫ ᱡᱟᱦᱟᱸ ᱫᱷᱟᱨᱮ ᱥᱮᱞᱩ ᱢᱮᱱᱟᱜᱼᱟ, ᱱᱚᱣᱟ ᱫᱷᱟᱨᱮ ᱜᱮᱠᱚ ᱪᱟᱥ ᱜᱮᱭᱟ ᱠᱚ᱾
ᱟᱪᱪᱷᱟ ᱛᱚ ᱜᱚᱝᱠᱮ, ᱦᱮᱸ ᱦᱮᱸ ᱛᱚ ᱜᱚᱝᱠᱮ ᱟᱯᱮ ᱫᱚ, ᱵᱚᱪᱷᱚᱨ ᱨᱮ ᱛᱤᱱ ᱫᱷᱟᱣ ᱯᱮ ᱨᱚᱦᱚᱭᱟ ᱢᱤᱫ ᱫᱷᱟᱣ ᱥᱮ ᱵᱟᱨ ᱫᱷᱟᱣ?
ᱦᱮᱸ ᱟᱞᱮ ᱫᱚ ᱵᱚᱪᱷᱚᱨ ᱨᱮ ᱦᱩᱲᱩ ᱫᱚ ᱢᱤᱫ ᱫᱷᱟᱣ ᱜᱮᱞᱮ ᱨᱚᱦᱚᱭᱟᱞᱮ, ᱟᱨᱠᱤ ᱥᱚᱵᱽᱡᱤᱼᱼ ᱠᱚᱫᱚ ᱥᱚᱵᱽᱡᱤ ᱠᱚᱫᱚ ᱢᱮᱱᱟᱜ ᱜᱮᱭᱟ ᱛᱚ ᱤᱭᱟᱹ ᱠᱚ ᱟᱹᱞᱩ ᱠᱚ ᱥᱚᱵᱡᱤ
ᱦᱩᱸ ᱦᱮᱸ ᱜᱚᱝᱠᱮ ᱟᱯᱮ ᱡᱟᱦᱟᱸ ᱦᱩᱲᱩ ᱯᱮ ᱨᱚᱦᱚᱭᱟ᱾
ᱦᱩᱸ
ᱛᱚ ᱟᱯᱮ ᱫᱚ ᱱᱚᱣᱟ ᱱᱟᱦᱮᱞ ᱛᱮᱯᱮ ᱥᱤ ᱥᱤ ᱜᱮᱭᱟ, ᱥᱮ ᱱᱚᱣᱟᱼᱼ ᱴᱨᱟᱠᱛᱟᱨ ᱠᱚᱛᱮ ᱾
ᱮ ᱱᱟᱦᱮᱞ ᱛᱮᱦᱚ ᱥᱤ ᱜᱮᱭᱟ ᱞᱮ᱾
ᱦᱩᱸ
ᱦᱩᱰᱤᱧ ᱦᱩᱰᱤᱧ ᱵᱟᱹᱫᱽ ᱠᱚᱫᱚ ᱟᱫᱚ ᱢᱟᱨᱟᱝ ᱵᱟᱹᱫᱽ ᱠᱚᱫᱚ ᱴᱟᱠᱟ ᱛᱮ ᱾
ᱚ
ᱱᱟᱦᱮᱞ ᱛᱮᱫᱚ ᱛᱚ ᱜᱚᱴᱟ ᱩᱱᱟᱹᱜᱼᱼ ᱛᱚ ᱥᱤ ᱵᱟᱝ ᱜᱟᱱᱜᱟ ᱥᱮ, ᱱᱮᱛᱟᱨ ᱫᱚ ᱜᱚᱴᱟ ᱛᱚ ᱴᱨᱟᱠᱴᱟᱨ ᱱᱮᱛᱟᱨ ᱫᱚ ᱾ ᱱᱟᱦᱮᱞ ᱫᱚ ᱠᱚᱢ ᱞᱮᱠᱟ ᱜᱮ᱾ ᱟᱯᱮᱥ ᱟᱯᱮ ᱥᱮᱫ ᱫᱚ ᱪᱮᱫ ᱛᱮᱠᱚ ᱥᱟ ᱜᱮᱭᱟ?
ᱟᱞᱮ ᱥᱮᱫ ᱦᱚᱸ ᱚᱱᱠᱟᱜ ᱜᱮ ᱾ ᱱᱟᱦᱮᱞ ᱛᱮᱫᱚ ᱠᱚᱢ ᱠᱟᱱᱟ ᱱᱮᱛᱟᱨ ᱫᱚ ᱚᱱᱟ ᱴᱟᱠᱴᱟᱨ ᱠᱚᱛᱮ ᱜᱮ ᱵᱤᱥᱤᱼᱼ ᱛᱚ ᱜᱚᱝᱠᱮ ᱟᱯᱮ ᱡᱟᱦᱟᱸ ᱦᱩᱲᱩ ᱠᱚᱯᱮ ᱨᱚᱦᱚᱭᱟ ᱾
ᱦᱩᱸ
ᱚᱱᱟ ᱦᱩᱲᱩ ᱨᱚᱦᱚᱭ ᱯᱚᱨ, ᱚᱱᱟ ᱡᱟᱦᱟᱸ ᱦᱮᱲᱦᱮᱫ ᱠᱚ ᱞᱟᱹᱭᱟ ᱚᱱᱟ ᱫᱚᱼᱼ ᱦᱮᱦᱮᱫ ᱠᱚᱫᱚ ᱯᱮ ᱦᱮᱦᱮᱫ ᱜᱮᱭᱟ ᱥᱮ ᱚᱱᱟ ᱨᱟᱱ ᱢᱟᱱ ᱠᱚᱛᱮ ᱜᱮᱯᱮ ᱤᱭᱟᱹᱭᱟ, ᱜᱚᱡ ᱦᱚᱪᱚᱭᱟ ᱜᱷᱟᱥ ᱡᱟᱦᱟᱸᱼᱼ
ᱵᱟᱝ ᱦᱮᱲᱦᱮᱫ ᱫᱚ ᱦᱮᱦᱮᱫ ᱜᱮᱭᱟᱞᱮ ᱨᱟᱱ ᱦᱚᱸᱮ ᱡᱟᱦᱟᱸ ᱡᱟᱭᱜᱟ ᱫᱚᱢᱮ ᱵᱤᱥᱤ ᱠᱟᱱᱟ ᱱᱚᱣᱟ ᱫᱚ ᱨᱟᱱ ᱞᱮ ᱮᱢᱟᱜ ᱜᱮᱭᱟᱞᱮ ᱾
ᱚ
ᱦᱮᱸᱲᱮᱫ ᱦᱚᱸ ᱦᱮᱸᱲᱮᱫ ᱜᱮᱤᱭᱞᱮ ᱾
ᱚᱻ ᱛᱚ ᱟᱨ ᱟᱞᱮ ᱦᱚᱸ ᱚᱱᱠᱟᱜ ᱜᱮ ᱨᱟᱱ ᱤᱭᱟᱹ ᱦᱮᱬᱦᱮᱫ ᱦᱚᱸ ᱞᱮᱮ ᱦᱮᱲᱦᱮᱫ ᱜᱮᱭᱟ᱾ ᱵᱟᱱᱟᱨ ᱜᱮ᱾
ᱦᱩᱸ᱾
ᱛᱚ ᱜᱚᱝᱠᱮ ᱡᱟᱦᱟᱸ ᱦᱩᱲᱩ ᱠᱚᱫᱚᱼᱼ ᱡᱟᱦᱟᱸ ᱵᱤᱞᱤ ᱠᱟᱛᱮᱜ ᱚᱱᱟ ᱫᱚᱼᱼ ᱤᱨ ᱟᱯᱮ, ᱥᱮ ᱜᱟᱹᱲᱤ ᱛᱮᱜᱮ ᱯᱮ ᱤᱨ ᱤᱨ ᱦᱚᱪᱚᱭ ᱜᱮᱭᱟ ᱚᱱᱛᱮ ᱫᱚ?
ᱜᱟᱹᱲᱤ ᱛᱮᱦᱚᱸ ᱤᱨ ᱦᱚᱪᱚᱭ ᱜᱮᱭᱟᱞᱮ ᱟᱫᱚ ᱰᱟᱝᱨᱤ ᱠᱚ ᱢᱮᱱᱟᱜ ᱠᱚ ᱛᱟᱞᱮᱭᱟ ᱛᱚ ᱼᱼ ᱩᱱ ᱰᱟᱝᱨᱤᱤ ᱠᱷᱮᱛᱨ ᱛᱤ ᱛᱮ ᱤᱫᱤ ᱜᱮᱭᱟᱞᱮ ᱰᱟᱝᱨᱤ ᱠᱚᱛᱮ ᱫᱚ, ᱚᱫᱫᱷᱮᱠ ᱜᱟᱱ ᱫᱚ ᱤᱨᱞᱮ ᱰᱟᱝᱨᱤ ᱠᱷᱟᱹᱛᱤᱨ ᱟᱨ ᱵᱟᱫᱽ ᱵᱟᱹᱠᱤ ᱫᱚ ᱢᱮᱥᱤᱱ ᱛᱮ ᱾
ᱚᱻ ᱦᱩᱸ ᱛᱚ ᱛᱟᱦᱚᱞᱮ, ᱟᱞᱮ ᱦᱚᱸ ᱚᱱᱠ ᱜᱮ ᱰᱟᱹᱟᱝᱨᱤ ᱠᱚ ᱢᱮᱱᱟᱜ ᱠᱚᱣᱟ ᱛᱚ ᱾
ᱚ ᱟᱯᱮ ᱨᱮᱱ ᱦᱚᱸ ᱰᱟᱝᱨᱤ ᱠᱚ ᱢᱮᱱᱟᱜ ᱠᱚᱣᱟ?
ᱟᱞᱮ ᱫᱚ ᱜᱟᱹᱲᱤ ᱜᱟᱹᱲᱤ ᱛᱮᱫᱚ ᱠᱷᱩᱵ ᱠᱚᱢᱼᱼ ᱛᱤ ᱛᱮᱜᱮᱞᱮ ᱤᱭᱟᱹᱭᱟ ᱰᱟᱝᱨᱤ ᱠᱚ ᱢᱮᱱᱟᱜ ᱠᱚᱣᱟ ᱛᱚ ᱾
ᱦᱩᱸ ᱦᱩᱸ
ᱛᱚ ᱠᱷᱚᱲ ᱠᱚ ᱡᱟᱹᱯᱩᱫ ᱫᱤᱱ ᱫᱚ ᱪᱮᱫ ᱮᱢ ᱡᱚᱢ ᱦᱚᱪᱚᱭᱮᱭᱟ ᱟᱫᱚ ᱾
ᱪᱮᱫ ᱡᱚᱢ ᱦᱚᱪᱚᱭᱮᱭᱟ ᱦᱮᱸᱼᱼ
ᱦᱮᱸ ᱚᱱᱟ ᱛᱮᱜᱮ ᱵᱤᱥᱤ ᱤᱭᱟᱹ ᱛᱮᱜᱮᱞᱮ ᱤᱨ ᱜᱮᱭᱟ᱾ ᱟᱨ ᱥᱮᱨᱚᱠᱚᱢ ᱫᱟᱜ ᱠᱚᱨᱮᱱᱟᱜ ᱤᱭᱟᱹ ᱛᱟᱦᱮᱸ ᱞᱮᱱᱠᱷᱟᱱ, ᱜᱟᱹᱲᱤᱛᱮ ᱜᱟᱹᱲᱤᱛᱮᱼᱼ
ᱛᱚ ᱜᱚᱢᱠᱮ ᱡᱟᱦᱟᱸ, ᱦᱩᱲᱩ ᱠᱚ ᱤᱭᱟᱹ ᱠᱟᱛᱮ ᱦᱮᱸ ᱥᱮᱼᱼ ᱟᱨ ᱨᱟᱠᱟᱵ ᱠᱟᱛᱮᱫ ᱟᱯᱮ ᱫᱚ, ᱦᱩᱲᱩ ᱫᱚᱼᱼ ᱪᱮᱫ ᱤᱭᱟᱹ ᱢᱮᱥᱤᱱ ᱛᱮᱯᱮ ᱫᱟᱞ ᱜᱮᱭᱟ ᱥᱮ, ᱢᱚᱴᱚᱨ ᱛᱮᱯᱮ ᱤᱭᱟᱹᱭ ᱜᱮᱭᱟ ᱾
ᱵᱟᱝ ᱱᱮᱛᱟᱨ ᱫᱚ ᱢᱚᱴᱚᱨ ᱛᱮᱜᱟᱱ ᱾
ᱦᱮᱸ ᱢᱚᱴᱚᱨ ᱩᱰᱩᱝ ᱠᱟᱱᱟ ᱵᱟᱝ?
ᱢᱚᱴᱚᱨ ᱩᱰᱩᱝ ᱠᱟᱱᱟ, ᱟᱫᱚ ᱢᱚᱴᱚᱨ ᱛᱮᱜᱮ ᱾ ᱟᱨ ᱞᱟᱦᱟ ᱛᱮᱫᱚ ᱛᱚ, ᱞᱟᱦᱟ ᱛᱮᱫᱚ ᱛᱚ ᱯᱟᱴᱟ ᱨᱮ ᱫᱟᱞ ᱞᱟᱦᱟ ᱛᱮᱫᱚᱼᱼ ᱯᱟᱴᱟ ᱠᱚᱨᱮ ᱫᱟᱞ ᱦᱩᱭᱩᱜ ᱛᱟᱦᱮᱸᱼᱟ ᱛᱚ, ᱟᱫᱚ ᱱᱮᱛᱟᱨ ᱫᱚ ᱦᱮᱸᱼᱼ
ᱯᱟᱴᱟᱣ ᱟᱨ ᱱᱚᱣᱟ ᱵᱟᱠᱷᱟᱱ ᱫᱚ ᱞᱮᱵᱮᱫ, ᱛᱟᱨᱯᱚᱨᱮ ᱢᱚᱴᱚᱨ ᱠᱚ ᱚᱰᱚᱝ ᱢᱚᱴᱚᱨ ᱠᱚᱼᱼ ᱢᱚᱴᱚᱨ ᱠᱚ ᱚᱰᱚᱝ ᱮᱱᱛᱮ ᱱᱮᱛᱟᱨ ᱫᱚ ᱦᱟᱸᱜᱼᱼ ᱡᱚᱛᱚ ᱢᱚᱴᱚᱨ ᱛᱮᱜᱮ ᱠᱚ ᱫᱟᱞ ᱮᱫᱟ ᱱᱮᱛᱟᱨ ᱫᱚ ᱦᱮᱸ, ᱵᱮᱠᱟᱨ ᱫᱚ ᱪᱮᱫ ᱦᱩᱸ, ᱞᱟᱹᱭᱵᱤᱱ ᱾
ᱠᱷᱟᱱ ᱞᱟᱦᱟᱛᱮ, ᱵᱟᱠᱷᱟᱱ ᱞᱟᱦᱟ ᱛᱮᱫᱚ ᱟᱞᱮ ᱯᱟᱴᱟ ᱛᱮᱜᱮ ᱫᱟᱞ ᱛᱟᱦᱮᱸᱜ ᱟᱞᱮ ᱾
ᱦᱮᱸ ᱟᱫᱚ ᱯᱟᱹᱦᱤᱞ ᱫᱚ ᱚᱠᱟᱨᱮᱢ ᱧᱟᱢᱟ ᱚᱱᱟ ᱠᱚᱫᱚ, ᱢᱮᱥᱤᱱ ᱠᱚᱫᱚ ᱾
ᱯᱟᱹᱦᱤᱞ ᱫᱚᱼᱼ ᱢᱮᱥᱤᱱ ᱠᱚᱫᱚ ᱵᱟᱝ ᱛᱟᱦᱮᱸ ᱞᱮᱱᱟ ᱛᱚ ᱟᱫᱚᱢ ᱯᱟᱴᱟ ᱠᱚᱛᱮᱜ ᱛᱮᱜᱮ ᱫᱟᱞ ᱦᱩᱭᱩᱜ ᱛᱟᱦᱮᱸᱱᱟ ᱾
ᱦᱮᱸ , ᱚᱱᱟ ᱢᱟ ᱦᱳᱭ ᱾
ᱱᱮᱛᱟᱨ ᱜᱮ ᱟᱫᱚ ᱢᱮᱥᱤᱱ ᱩᱰᱩᱠ ᱠᱟᱱᱟ, ᱥᱩᱵᱤᱫᱷᱟ ᱠᱟᱱᱟ ᱾
ᱦᱚᱸ ᱾
ᱟᱯᱮ ᱫᱚ ᱛᱟᱦᱮᱸᱟᱦ ᱪᱮᱫ ᱛᱮᱯᱮ ᱫᱟᱞ ᱜᱮᱭᱟ?
ᱟᱞᱮ ᱦᱚᱸ ᱚᱱᱟ ᱢᱚᱴᱚᱨ ᱠᱚᱛᱮᱜᱮ ᱢᱤᱥᱤᱱ, ᱢᱤᱥᱤᱱ ᱢᱚᱴᱚᱨ ᱾
ᱟᱸ ᱛᱚ ᱜᱚᱢᱠᱮ ᱚᱱᱛᱮ ᱫᱚ ᱥᱚᱵᱽᱡᱤ ᱠᱚᱫᱚ ᱪᱮᱫ ᱠᱚᱯᱮ ᱨᱚᱦᱚᱭ ᱜᱮᱭᱟ? ᱦᱩᱲᱩ ᱠᱚ ᱵᱟᱫ ᱠᱟᱛᱮᱫ?
ᱩᱸ ᱥᱚᱵᱽᱡᱤ ᱠᱚᱫᱚ ᱨᱚᱦᱚᱭ ᱜᱮᱭᱟᱞᱮ, ᱟᱲᱟᱜ ᱠᱚ, ᱜᱟᱸᱫᱷᱟᱹᱨᱤ ᱟᱲᱟᱜ ᱠᱚ, ᱯᱩᱨᱟᱹᱭᱼᱼ ᱜᱷᱟᱸᱜᱽᱨᱟ ᱠᱚ ᱾
ᱩᱸ ᱾
ᱰᱷᱮᱬᱚᱥ ᱠᱚ, ᱦᱮᱸ ᱥᱚᱵᱽᱡᱤ ᱠᱚ ᱪᱟᱥ ᱜᱮᱭᱟ ᱞᱮ ᱟᱞᱮ ᱠᱚ ᱾ ᱢᱟᱱᱮ ᱜᱷᱩᱴᱩ ᱡᱟᱭᱜᱟ ᱠᱚ ᱢᱮᱱᱟᱜ ᱛᱟᱞᱮᱭᱟ ᱛᱚ ᱟᱞᱮ ᱫᱷᱟᱨᱮ ᱨᱮᱫᱚ ᱾
ᱦᱩᱸ ᱾
ᱟᱫᱚ ᱚᱱᱟ ᱜᱷᱩᱴᱩ ᱠᱚᱨᱮᱟᱭ ᱨᱮ ᱱᱤᱛᱚᱜ ᱥᱚᱢᱚᱭ ᱫᱚ ᱟᱫᱚ ᱾ ᱵᱟᱹᱫᱽ ᱠᱚᱨᱮ ᱛᱚ ᱨᱚᱦᱚᱭ ᱛᱚ ᱵᱟᱝ ᱜᱟᱱᱚᱜᱼᱟ ᱥᱚᱵᱽᱡᱤ, ᱱᱤᱛᱚᱜ ᱫᱚ ᱫᱟᱜ ᱫᱤᱱ ᱫᱚ, ᱦᱩᱲᱩ ᱠᱚᱨᱮ ᱾ ᱠᱟᱜ ᱨᱚᱦᱚᱭᱟ ᱠᱚ ᱾ ᱟᱫᱚ ᱜᱷᱩᱴᱩ ᱠᱚᱨᱮ ᱡᱟᱭᱜᱟ ᱠᱟᱴᱤᱡ ᱢᱮᱱᱟᱜ ᱛᱟᱞᱮᱭᱟ ᱛᱚ ᱱᱚᱣᱟ ᱠᱚᱨᱮ ᱜᱮᱞᱮ ᱨᱚᱦᱚᱭ ᱵᱟᱲᱟᱭ ᱜᱮᱭᱟᱞᱮ ᱾ ᱟᱹᱠᱷᱨᱤᱧ ᱫᱚ ᱵᱟᱝ ᱢᱟᱱᱮ ᱚᱲᱟᱜ ᱪᱟᱞᱟᱜ ᱞᱮᱠᱟ ᱨᱮ ᱨᱚᱦᱚᱭ ᱜᱮᱭᱟᱞᱮ ᱾ ᱚᱲᱟᱜ ᱨᱮᱠᱚ ᱪᱟᱞᱟᱜ ᱢᱟ ᱥᱚᱵᱽᱡᱤ ᱠᱚ
ᱦᱩᱸ ᱦᱩᱸ ᱾
ᱜᱷᱩᱴᱩ ᱠᱚᱨᱮ ᱫᱚ ᱫᱟᱜ ᱫᱚ ᱵᱟᱝ ᱾ ᱥᱮ ᱡᱟᱦᱟᱸ ᱛᱤᱱᱟᱹᱜ ᱫᱟᱜ ᱨᱮ ᱥᱚᱵᱽᱡᱤ ᱠᱚᱦᱚᱸ ᱵᱟᱝ ᱪᱤᱠᱤᱼᱟ᱾
ᱦᱩᱸ ᱾ ᱛᱚ ᱜᱚᱢᱠᱮ, ᱟᱹᱞᱩ ᱠᱚᱫᱚ ᱯᱮ ᱨᱚᱦᱚᱣ ᱜᱮᱭᱟ ᱥᱮ ᱵᱟᱝ?
ᱦᱩᱸ ᱟᱞᱩ ᱠᱚᱫᱩ ᱨᱚᱦᱚᱭ ᱜᱮᱭᱟ ᱞᱮ, ᱟᱞᱩ
ᱦᱩᱸ ᱾
ᱟᱞᱮ ᱥᱮᱫ ᱛᱚ ᱟᱹᱞᱩ ᱜᱮ ᱵᱤᱥᱤ ᱜᱮ ᱨᱚᱦᱚᱭ ᱜᱮᱭᱟ ᱠᱚ, ᱟᱹᱞᱩᱼᱼ ᱵᱟᱫᱟᱢ ᱾ ᱦᱮᱸ ᱜᱚᱝᱠᱮ, ᱜᱚᱝᱠᱮ ᱛᱟᱦᱚᱞᱮ ᱟᱯᱮ ᱥᱮᱫ ᱫᱚ ᱪᱮᱫ ᱠᱚ ᱨᱚᱦᱚᱭ ᱜᱮᱭᱟ?
ᱟᱞᱮ ᱥᱮᱫ ᱫᱚ ᱦᱩᱲᱩ ᱟᱨ ᱥᱚᱵᱽᱡᱤ ᱠᱚ ᱠᱚᱫᱚ ᱟᱞᱮ ᱥᱮᱫ ᱫᱚ ᱠᱷᱩᱵᱽ ᱠᱚᱢ, ᱠᱚᱨᱚᱞᱟ ᱠᱚᱨᱚᱞᱟ ᱨᱚᱦᱚᱭ ᱜᱮᱭᱟᱞᱮ ᱟᱨ ᱡᱟᱦᱟᱸ ᱵᱮᱸᱜᱟᱲ ᱦᱩᱸ ᱠᱚᱨᱚᱞᱟ ᱟᱨ ᱵᱮᱸᱜᱟᱲ ᱦᱩᱭᱩᱜ ᱜᱮᱭᱟ ᱵᱤᱥᱤ ᱛᱟᱨᱯᱚᱨᱮ ᱠᱚᱸᱰᱷᱟ ᱢᱚᱸᱰᱟᱷᱟ ᱛᱟᱦᱮᱱ ᱜᱮᱭᱟ ᱾ ᱟᱨ ᱡᱚᱛᱚ ᱜᱮ ᱠᱚᱢ ᱠᱚᱢ ᱞᱮ ᱨᱚᱦᱚᱭᱟ ᱱᱚᱰᱮ ᱫᱚ ᱥᱮᱨᱚᱠᱚᱢ ᱾ ᱩᱱ ᱫᱚ ᱥᱚᱵᱽᱡᱤ ᱠᱚᱫᱚ ᱵᱟᱞᱮ ᱨᱚᱦᱚᱭ ᱜᱮᱭᱟ ᱟᱞᱮ ᱦᱚᱸ ᱾
ᱪᱮ ᱚᱱᱛᱮ ᱫᱟᱜ ᱮᱱᱟ ᱥᱚᱢᱚᱥᱭᱟᱛᱮ?
ᱦᱩᱸ ᱦᱩᱸ ᱫᱟᱜ ᱨᱮᱱᱟᱜ ᱥᱚᱢᱚᱥᱟ ᱥᱤᱞᱩ ᱢᱤᱞᱩ ᱛᱚ ᱵᱟᱝ ᱵᱟᱹᱱᱩᱜᱼᱟ ᱾ ᱫᱟᱜ ᱨᱮᱱᱟᱜ ᱵᱚᱨᱥᱟ ᱢᱟᱱᱮ ᱥᱩᱫᱷᱩ ᱠᱮᱱᱮᱞ ᱫᱟᱜ ᱟᱨ ᱤᱭᱟᱹ ᱠᱮᱱᱮᱞ ᱫᱟᱜ ᱟᱨ ᱱᱚᱣᱟ ᱥᱮᱨᱢᱟ ᱡᱟᱹᱲᱤ ᱛᱮᱜᱮ ᱡᱟ ᱦᱩᱭᱩᱜᱼᱟ ᱟᱫᱚ ᱥᱚᱵᱽᱡᱤ ᱨᱮᱢᱟ ᱫᱟᱜ ᱮᱢᱚᱜ ᱦᱩᱭᱩᱜᱼᱟ ᱥᱮ?
ᱮᱢᱟ ᱦᱩᱭᱩᱜᱼᱟ ᱾
ᱦᱩᱸ ᱦᱩᱸ ᱾ ᱛᱚ ᱜᱚᱝᱠᱮ ᱟᱵᱚ ᱡᱟᱦᱟᱸ ᱟᱹᱛᱩ ᱫᱤᱥᱚᱢ ᱠᱚᱨᱮ
ᱦᱩᱸ ᱾
ᱟᱹᱛᱩ ᱫᱤᱥᱚᱢ ᱠᱚᱨᱮ ᱫᱚ ᱜᱮᱥ ᱛᱮᱯᱮ ᱛᱟᱠᱟᱭ ᱜᱮᱭᱟ ᱥᱮ ᱥᱟᱦᱟᱱ ᱠᱚᱛᱮ?
ᱢᱟ ᱢᱟ ᱥᱟᱱ ᱠᱚᱛᱮ ᱜᱮ ᱾ ᱜᱮᱥ ᱜᱮᱥ ᱦᱚᱸ ᱢᱮᱱᱟᱜ ᱛᱟᱞᱮᱭᱟ ᱜᱮᱥ ᱠᱚᱨᱮ ᱫᱚ ᱥᱩᱫᱩ ᱮᱢᱱᱤ ᱪᱟ ᱠᱚᱜᱮ ᱛᱮᱭᱟᱨ ᱵᱮᱲᱟ ᱪᱟᱢᱟ ᱠᱚᱜᱮ ᱴᱷᱤᱠ ᱜᱮᱭᱟ ᱾
ᱦᱮᱸ ᱾
ᱡᱟᱦᱟᱸᱭ ᱠᱚ ᱯᱮᱲᱟ ᱢᱮᱲᱟ ᱠᱚ ᱦᱮᱡ ᱱᱟᱠᱚ ᱦᱮᱸ ᱮᱢᱟᱨᱡᱮᱱᱥᱤ ᱠᱚᱨᱮ ᱫᱟᱠᱟ ᱩᱛᱩ ᱫᱚ ᱡᱚᱛᱚ ᱫᱟᱠᱟ ᱩᱛᱩ ᱫᱚ ᱡᱚᱛᱚ ᱚᱱᱮ ᱤᱭᱟᱹᱛᱮᱜᱮ ᱜᱮᱥ ᱥᱟᱦᱟᱱ ᱠᱚᱛᱮ ᱜᱮ ᱦᱩ ᱥᱟᱦᱟᱱ ᱛᱮᱜᱮ ᱾
ᱚ ᱛᱟᱦᱞᱮ ᱡᱟᱦᱟᱸ ᱵᱚ ᱟᱹᱛᱩ ᱫᱤᱥᱚᱢ ᱠᱚᱨᱮ ᱚᱲᱟᱜ ᱫᱚ ᱦᱟᱥᱟ ᱨᱮᱱᱟᱜ ᱵᱤᱥᱤ ᱢᱮᱱᱟᱜᱼᱟ ᱥᱮ ᱱᱚᱣᱟ ᱤᱭᱟᱹ ᱯᱟᱠᱟ?
ᱦᱟᱥᱟ ᱨᱮᱱᱟᱜ ᱦᱚᱸ ᱢᱮᱱᱟᱜᱼᱟ ᱟᱫᱚ ᱟᱥᱛᱮ ᱟᱥᱛᱮ ᱯᱟᱠᱟ ᱤᱫᱤᱜ ᱠᱟᱱᱟ ᱱᱮᱛᱟᱨ ᱫᱚ ᱾
ᱯᱟᱠᱟᱜ ᱠᱟᱱᱟ ᱵᱟᱝ?
ᱯᱟᱠᱟᱜ ᱠᱟᱱᱟ ᱟᱥᱛᱮ ᱟᱥᱛᱮ ᱦᱟᱥᱟ ᱵᱟᱲᱟ ᱦᱚᱸ ᱢᱮᱱᱟᱜᱼᱟ ᱾
ᱦᱩᱸ ᱾
ᱵᱟᱝ ᱫᱚ ᱵᱟᱝ ᱟᱫᱚ ᱢᱤᱫᱴᱟᱝ ᱵᱟᱨᱭᱟ ᱯᱟᱠᱟ ᱚᱲᱟᱜ
ᱦᱩᱸ
ᱦᱟᱱᱠᱩ ᱫᱚ ᱯᱟᱠᱟ ᱟᱹᱜᱩᱭ ᱫᱟᱠᱚ ᱡᱚᱛᱚ ᱦᱚᱲ ᱜᱮᱛᱚ ᱾
ᱦᱩᱸ ᱟᱨ ᱡᱟᱦᱟᱸ ᱯᱟᱹᱦᱤᱞ ᱡᱟᱦᱟᱸ ᱧᱮᱞᱚᱜ ᱠᱟᱱ ᱛᱟᱦᱮᱸᱜᱼᱟ ᱱᱚᱣᱟ ᱠᱷᱚᱲ ᱚᱲᱟᱜ ᱠᱚᱫᱚ ᱢᱮᱱᱟᱜ ᱟᱥᱮ ᱵᱟᱝ?
ᱦᱩᱸ ᱢᱮᱱᱟᱜᱼᱟ ᱠᱷᱚᱲ ᱚᱲᱟ ᱠᱚ ᱟᱞᱮᱭᱟᱜ ᱜᱮ ᱟᱞᱮᱭᱟᱜ ᱜᱮ ᱠᱷᱚᱲ ᱚᱲᱟ ᱢᱮᱱᱟᱜᱼᱟ ᱾
ᱚ ᱱᱤᱭᱟᱹ ᱫᱚ ᱱᱮᱛᱟᱨ ᱫᱚ ᱟᱹᱰᱤ ᱠᱚᱢ ᱪᱟᱵᱟ
ᱠᱚᱢ ᱪᱟᱵᱟ ᱠᱟᱱᱟ ᱦᱮᱸ ᱠᱚᱢ ᱪᱟᱵᱟ ᱠᱟᱱᱟ ᱵᱤᱥᱤᱨ ᱵᱷᱟᱜ ᱟᱞᱮ ᱟᱹᱛᱩ ᱨᱮ ᱫᱚ ᱵᱤᱥᱤᱨ ᱵᱷᱟᱜ ᱜᱮ ᱠᱷᱚ ᱠᱷᱚᱲ ᱚᱲᱟᱜ ᱢᱮᱱᱟᱜ ᱜᱮᱭᱟ ᱾
ᱢᱮᱱᱟᱜ ᱜᱮᱭᱟ?
ᱢᱮᱱᱟᱜ ᱜᱮᱭᱟ ᱠᱷᱚᱲ ᱚᱲᱟᱜ ᱾
ᱚᱸᱻ ᱟᱞᱮᱥᱮᱫ ᱫᱚ ᱜᱚᱢᱠᱮ ᱯᱩᱨᱟᱹ ᱪᱟᱵᱟ ᱞᱮᱠᱟ ᱜᱮ ᱢᱤᱫ ᱵᱟᱨ ᱚᱲᱟᱜ ᱧᱟᱢ ᱠᱷᱟᱱ ᱫᱚ ᱵᱟᱠᱷᱟᱱ ᱫᱚ ᱠᱷᱚᱲ ᱚᱲᱟᱜ ᱫᱚ ᱮᱠᱮᱵᱟᱨᱮ
ᱪᱟᱵᱟ ᱞᱮᱠᱟᱜᱮ ᱛᱚ ᱟᱪᱪᱷᱟ ᱜᱚᱢᱠᱮ ᱠᱷᱚᱲ ᱠᱷᱚᱲ ᱚᱲᱟᱜ ᱨᱮᱫᱚ ᱜᱤᱛᱤᱡ ᱠᱟᱛᱮᱜ ᱵᱤᱱ ᱧᱮᱞ ᱵᱟᱲᱟ ᱠᱟᱫᱟ ᱥᱮ ᱵᱟᱝᱟ ᱚᱠᱟ ᱞᱮᱠᱟ ᱵᱩᱡᱷᱟᱹᱜᱼᱟ ᱨᱮᱭᱟᱲ ᱥᱮ ᱨᱮᱭᱟᱹᱲ ᱫᱤᱱ ᱜᱚᱨᱚᱢ ᱫᱤᱱ ᱚᱠᱟ ᱞᱮᱠᱟ ᱵᱩᱡᱷᱟᱹᱜᱼᱟ?
ᱦᱮᱸ ᱠᱷᱚᱲ ᱚᱲᱟᱜ ᱫᱚ ᱵᱷᱟᱜᱤ ᱜᱮ ᱵᱩᱡᱷᱟᱹᱜᱼᱟ ᱢᱟᱱᱮ ᱜᱚᱨᱚᱢ ᱫᱤᱱᱚᱜ ᱥᱮᱨ ᱩᱱᱟᱹᱜ ᱫᱚ ᱚᱱᱠᱟ ᱜᱚᱨᱚᱢ ᱫᱚ ᱵᱟᱝ ᱵᱩᱡᱷᱟᱹᱜᱼᱟ ᱢᱟᱱᱮ ᱴᱤᱱ ᱚᱲᱟᱜ ᱠᱚ ᱪᱮᱠᱟ ᱵᱩᱡᱷᱟᱹᱜᱼᱟ ᱡᱷᱟᱡᱽ ᱠᱚᱥᱮ
ᱦᱚᱸ
ᱨᱮᱭᱟᱲᱟᱜ ᱫᱚ ᱢᱟᱱᱮ ᱪᱟᱞᱟ ᱠᱷᱚᱲ ᱚᱲᱟᱜ ᱫᱚ ᱵᱷᱟᱹᱜᱤ ᱜᱮ ᱵᱩᱡᱷᱟᱹᱜ-ᱟ ᱩᱱᱟᱹᱜ ᱞᱚᱞᱚ ᱵᱟᱝ ᱵᱩᱡᱷᱟᱹᱜ ᱜᱮᱭᱟ᱾
ᱦᱩᱸ ᱟᱵᱟᱨ ᱨᱮᱭᱟᱲ ᱫᱤᱱ ᱫᱚ ᱞᱚᱞᱚ ᱜᱮ ᱵᱩᱡᱷᱟᱹᱜ ᱵᱟᱝ
ᱦᱮᱸ ᱨᱮᱭᱟᱲ ᱫᱤᱱ ᱫᱚ ᱞᱚᱞᱚ
ᱦᱩᱸ
ᱟᱯᱮ ᱫᱚ ᱜᱚᱝᱠᱮ ᱪᱮᱫ ᱚᱲᱟᱜ ᱛᱟᱯᱮ?
ᱟᱞᱮ ᱦᱚᱸ ᱮᱥᱵᱮᱥᱴᱟᱨ ᱚᱲᱟᱜ ᱜᱮ ᱦᱟᱥᱟ ᱚᱲᱟᱜ ᱜᱮ᱾ ᱛᱚ ᱯᱟᱹᱦᱤᱞ ᱫᱚ ᱠᱷᱚᱲ ᱚᱲᱟᱜ ᱛᱟᱦᱮᱸ ᱠᱟᱱᱟ ᱟᱫᱚ ᱱᱮᱛᱟᱨ ᱫᱚ ᱡᱚᱛᱚ ᱤᱭᱟᱹᱭ ᱫᱟᱠᱚ ᱮᱥᱵᱮᱥᱴᱟᱨ ᱠᱚᱠᱚ ᱞᱟᱜᱟᱣ
ᱮᱰᱵᱮᱥ
ᱦᱩᱸ ᱛᱟᱯᱚᱨ ᱱᱤᱛᱚᱜ ᱫᱚᱠᱚ ᱯᱟᱠᱟᱭ ᱫᱟᱠᱚ ᱦᱩᱸ ᱟᱫᱚ ᱠᱷᱚᱲ ᱫᱚ ᱚᱱᱮ ᱵᱚᱪᱷᱚᱨ ᱯᱟᱞᱴᱟᱣ ᱦᱩᱭᱩᱜ ᱛᱟᱢᱟ ᱛᱟᱦᱞᱮ ᱟᱨ ᱠᱷᱚᱲ ᱚᱲᱟᱜ ᱨᱮᱫᱚ ᱚᱱᱮ ᱡᱟᱹᱯᱩᱫ ᱫᱤᱱ ᱫᱚ ᱟᱨᱦᱚᱸ ᱤᱭᱟᱹᱜᱼᱟ ᱥᱚᱢᱚᱥᱥᱟᱜ-ᱟ ᱠᱟᱹᱴᱤᱡ
ᱥᱚᱢᱳᱥᱥᱟ
ᱦᱮ ᱢᱟᱱᱮ ᱫᱟᱜ ᱠᱚ ᱤᱭᱟᱹᱜ-ᱟ ᱯᱟᱨᱚᱢᱚᱜᱼᱟ ᱤᱭᱟᱹ ᱠᱷᱚᱲ ᱠᱚ ᱥᱮᱭᱟ ᱞᱮᱠᱷᱟᱱ ᱦᱮᱸᱥᱮ
ᱥᱤᱭᱟ ᱞᱮᱠᱷᱟᱱ ᱚᱱᱟᱜᱮ ᱢᱤᱫᱴᱟᱱ ᱥᱚᱢᱚᱥᱥᱟ᱾
ᱦᱚᱸ
ᱠᱤᱱᱛᱩ ᱟᱨᱟᱢ ᱢᱮᱱᱟᱜᱼᱟ ᱠᱤᱱᱛᱩ ᱠᱷᱚᱲ ᱚᱲᱟ ᱨᱮ ᱟᱨᱟᱢ ᱢᱮᱱᱟᱜᱼᱟ ᱢᱤᱫᱴᱟᱱ ᱛᱟᱦᱮᱱ ᱢᱮ᱾
ᱦᱮᱸ ᱟᱨᱟᱢ ᱫᱚ ᱢᱮᱱᱟᱜᱼᱟ ᱟᱫᱚ ᱚᱱᱮ ᱵᱚᱪᱷᱚᱨ ᱵᱚᱪᱷᱚᱨ
ᱟᱫᱚ ᱯᱟᱞᱴᱟᱭ ᱦᱩᱭᱩᱜ-ᱟ ᱱᱚᱣᱟ ᱜᱮ ᱟᱫᱚ ᱱᱮᱛᱟᱨ ᱫᱚ ᱡᱷᱚ ᱵᱮᱡᱟᱨ ᱜᱮ ᱵᱩᱡᱷᱟᱹᱜᱼᱟ ᱛᱚ ᱯᱟᱞᱴᱟᱣ ᱞᱮᱠᱷᱟᱱ
ᱱᱚᱣᱟ ᱛᱮᱜᱮ ᱟᱫᱚ ᱱᱮᱛᱟᱨ ᱫᱚ ᱡᱚᱛᱚ ᱠᱚ ᱯᱟᱠᱟᱭ ᱫᱟᱠᱚ
ᱯᱟᱠᱟᱭ ᱫᱟᱠᱚ ᱯᱟᱠᱟᱭ ᱫᱟᱠᱚ ᱮᱡᱵᱮᱥᱴᱟᱨ ᱫᱟᱠᱚ ᱫᱟ ᱦᱟᱥᱟ ᱚᱲᱟᱜ ᱨᱮᱦᱚᱸ ᱠᱚ ᱮᱡᱵᱮᱥᱴᱟᱨ ᱫᱟᱠᱚ